ᱦᱮᱸ᱾
ᱦᱮᱸ ᱡᱚᱦᱟᱨ ᱜᱮ ᱜᱚᱝᱠᱮ᱾
ᱟᱪᱪᱷᱟ ᱱᱟᱯᱟᱭ ᱵᱟᱲᱟ ᱜᱮᱛᱚ?
ᱦᱮᱸ ᱱᱟᱯᱟᱭ ᱜᱮ, ᱟᱯᱮ ᱜᱮ?
ᱚ ᱟᱞᱮ ᱦᱚᱸ ᱱᱟᱯᱟᱭ ᱜᱮ᱾ ᱛᱚ ᱪᱮᱫ ᱠᱚᱯᱮ ᱠᱟᱹᱢᱤ ᱵᱟᱲᱟᱭ ᱫᱟᱦᱟᱸᱜ ᱤᱱᱠᱟ ᱫᱚ?
ᱠᱟᱹᱢᱤ ᱵᱟᱲᱟᱭ ᱫᱟᱞᱮ ᱦᱩᱲᱩ ᱠᱚᱞᱮ ᱨᱚᱦᱚᱭ ᱵᱟᱲᱟᱭᱫᱟ᱾
ᱟᱪᱪᱷᱟ ᱛᱚ ᱛᱤᱱᱟᱹᱜ ᱜᱟᱱ ᱯᱮ ᱨᱚᱦᱚᱭ ᱠᱮᱫᱟ ᱦᱟᱸᱜ?
ᱦᱩᱸ᱾
ᱟᱪᱪᱷᱟ ᱟᱯᱮ ᱥᱮᱫ ᱫᱚᱭ ᱫᱟᱜ ᱮᱫᱟᱭ ᱥᱮ ᱪᱮᱫ ᱞᱮᱠᱟ?
ᱫᱟᱜ ᱛᱤᱦᱤᱧ ᱫᱚᱭ ᱥᱤᱛᱩᱝ ᱟᱠᱟᱫᱟ ᱛᱤᱦᱤᱧ ᱫᱚ ᱵᱟᱭ ᱫᱟᱜ ᱫᱟ᱾
ᱚ ᱛᱤᱦᱤᱧ ᱛᱚᱵᱮ ᱦᱩᱲᱩ ᱨᱚᱦᱚᱭ ᱯᱮ ᱡᱤᱨᱟᱹᱣ ᱠᱟᱱᱟ ᱛᱚᱵᱮ?
ᱦᱮᱸ ᱛᱤᱦᱤᱧ ᱫᱚᱞᱮ ᱡᱤᱨᱟᱹᱣ ᱠᱟᱱᱟ, ᱛᱤᱦᱤᱧ ᱫᱚ ᱡᱚᱱᱰᱨᱟ ᱠᱚᱞᱮ ᱛᱟᱹᱥᱤ ᱵᱟᱲᱟ ᱠᱟᱫᱟ᱾
ᱟᱪᱪᱷᱟ ᱟᱪᱪᱷᱟ᱾ ᱟᱪᱪᱷᱟ ᱛᱤᱱᱟᱹᱜ ᱜᱟᱱ ᱡᱚᱸᱰᱨᱟ ᱯᱮ ᱪᱟᱥ ᱞᱮᱫᱟ ᱟᱨ?
ᱪᱟᱥ ᱞᱮᱫᱟᱞᱮ ᱛᱷᱳᱲᱟ ᱜᱟᱱ, ᱢᱤᱫ ᱵᱤᱜᱷᱟᱹ ᱟᱫᱷᱟ ᱜᱟᱱ, ᱤᱱᱟᱹ ᱜᱮ ᱦᱮᱸᱻ ᱤᱝᱠᱟ ᱜᱮ᱾
ᱟᱪᱪᱷᱟ ᱛᱚ ᱡᱚᱱᱰᱨᱟ ᱛᱚᱵᱮ ᱚᱱᱟ ᱪᱮᱫ ᱞᱮᱠᱟ ᱫᱟᱢ ᱯᱮ ᱞᱟᱜᱟᱣᱟ ᱱᱤᱛᱚᱜ ᱦᱟᱸᱜ?
ᱩᱸ ᱞᱟᱦᱟ ᱫᱚ ᱠᱚᱢ ᱧᱚᱜ ᱠᱚ ᱞᱟᱹᱭᱮᱫ ᱠᱟᱱ ᱛᱟᱦᱮᱸᱱᱟ ᱮᱱᱠᱟ ᱪᱷᱚᱭ ᱥᱚ ᱥᱟᱲᱮ ᱪᱷᱚᱭ ᱥᱚ ᱟᱫᱚ ᱱᱤᱭᱟᱹ ᱵᱟᱡᱟᱨ ᱫᱚ ᱵᱚᱞᱮ ᱥᱟᱛᱥᱚ ᱟᱸ ᱥᱟᱛᱥᱚ ᱛᱤᱨᱤᱥ ᱦᱟᱹᱵᱤᱡ ᱪᱟᱞᱟᱣ ᱵᱟᱲᱟᱭᱱᱟ᱾
ᱟᱪᱪᱷᱟ ᱟᱪᱪᱷᱟ ᱥᱟᱛᱥᱚ ᱛᱤᱨᱤᱥ ᱦᱟᱹᱵᱤᱡ?
ᱦᱮᱸ᱾
ᱚ ᱟᱫᱚ ᱛᱚᱵᱮ ᱟᱹᱠᱷᱨᱤᱧ ᱫᱚ ᱟᱹᱠᱷᱨᱤᱧ ᱵᱟᱲᱟ ᱠᱟᱫᱟ ᱯᱮ?
ᱦ ᱟᱹᱠᱷᱨᱤᱧ ᱫᱚ ᱞᱟᱦᱟ ᱛᱮᱞᱮ ᱟᱹᱠᱷᱨᱤᱧ ᱵᱟᱲᱟ ᱞᱮᱫᱟ, ᱱᱤᱛᱚᱜ ᱫᱚ ᱵᱟᱞᱮ ᱟᱹᱠᱷᱨᱤᱧ ᱠᱟᱫᱟ᱾ ᱦ
ᱟᱪᱪᱷᱟ ᱟᱫᱚ ᱛᱤᱱᱟᱹᱜ ᱢᱚᱱ ᱞᱮᱠᱟ ᱦᱩᱭ ᱞᱮᱱ ᱛᱟᱯᱮᱭᱟ ᱦᱟᱸᱜ?
ᱛᱷᱚᱲᱟ ᱜᱮ ᱦᱩᱭ ᱞᱮᱱᱟ ᱟᱹᱰᱤ ᱰᱷᱮᱨ ᱫᱚ ᱵᱟᱝ ᱪᱟᱨ ᱯᱟᱸᱪ ᱢᱚᱱ ᱞᱮᱠᱟ᱾ ᱤᱱᱟᱹᱜ ᱟᱫᱚᱭ ᱫᱟᱜ ᱮᱫ ᱠᱟᱱ ᱛᱟᱦᱮᱸ ᱦᱮᱸ ᱫᱟᱜ ᱮᱫ ᱠᱟᱱ ᱛᱟᱦᱮᱸᱱ ᱛᱮ ᱵᱟᱞᱮ ᱟᱹᱠᱷᱨᱤᱧ ᱠᱟᱫ ᱛᱟᱦᱮᱸᱱᱟ᱾
ᱟᱪᱪᱷᱟ ᱟᱪᱪᱷᱟ᱾
ᱟᱫᱚᱞᱮ ᱢᱚᱱᱮ ᱡᱚᱝ ᱠᱟᱱᱟ ᱫᱟᱢ ᱧᱚᱜᱚᱜᱼᱟ ᱥᱮ ᱟᱫᱚᱞᱮ ᱟᱹᱠᱷᱨᱤᱧᱟ ᱥᱮᱜ
ᱛᱷᱚᱲᱟ ᱛᱟᱭᱚᱢ ᱧᱚᱜ ᱛᱮᱯᱮ ᱟᱹᱠᱷᱨᱤᱧᱟ ᱦᱮᱸᱥᱮ ᱵᱟᱝ?
ᱦᱮᱸ ᱛᱟᱭᱚᱢ ᱧᱚᱜ ᱞᱮ ᱟᱹᱠᱷᱨᱤᱧᱟ ᱛᱷᱚᱲᱟ ᱜᱟᱱ ᱫᱟᱢ ᱵᱚᱞᱮ ᱞᱮ ᱧᱮᱞ ᱧᱚᱜᱟ ᱫᱟᱢᱚᱜ ᱮᱦᱚᱵ ᱠᱟᱱᱟ ᱛᱚ,
ᱦᱩᱸ ᱦᱩᱸ ᱦᱩᱸ ᱟᱪᱪᱷᱟ᱾ ᱛᱚ ᱱᱤᱛᱚᱜ ᱚᱲᱟᱜ ᱨᱮ ᱛᱚᱵᱮ ᱪᱮᱫ ᱠᱚᱯᱮ ᱠᱟᱹᱢᱤ ᱵᱟᱲᱟᱭᱫᱟ ᱟᱨ ᱦᱟᱸᱜ ᱮᱱᱠᱟ ᱫᱚ?
ᱚᱲᱟᱜ ᱨᱮᱫᱚ ᱱᱤᱛᱳᱜ ᱫᱚ ᱮᱢᱚᱱ ᱜᱮ ᱦᱮᱱᱟᱜ ᱦᱟᱛᱟᱲ ᱞᱮᱭᱟ ᱮ ᱥᱤᱛᱩᱝ ᱫᱟᱭ ᱵᱟᱝ ᱠᱟᱡᱟᱠ ᱥᱮ ᱪᱮᱫ ᱮᱢ ᱠᱟᱹᱢᱤᱭᱟ᱾ ᱚᱱᱟᱛᱮᱞᱮ ᱢᱟᱱᱮ ᱚᱲᱟᱜ ᱠᱚᱨᱮᱱᱟᱜ ᱜᱮ ᱡᱤᱨᱟᱹᱣ ᱡᱤᱨᱟᱹᱣ
ᱚᱲᱟᱜ, ᱦᱟᱸ ᱦᱟᱸᱦᱟᱸ ᱾ ᱟᱼᱪᱪᱷᱟ ᱾ ᱛᱚᱻ, ᱱᱤᱛᱚᱜ ᱢᱟᱭ ᱥᱤᱛᱩᱝ ᱠᱟᱜᱼᱟᱭ, ᱛᱤᱦᱤᱧ ᱢᱟ ᱥᱮ ᱵᱟᱝ? ᱟᱫᱚ ᱠᱷᱮᱛ, ᱵᱟᱹᱭᱦᱟᱹᱲ ᱠᱚᱨᱮ, ᱟᱪᱪᱷᱟ, ᱦᱟᱠᱩ ᱠᱚᱠᱚ ᱧᱟᱢᱚᱜ, ᱠᱟᱱᱟ ᱥᱮ ᱵᱟᱝ?
ᱦᱟᱹᱠᱩ ᱠᱚᱫᱚ, ᱮᱛᱮᱫ ᱪᱟᱞᱟᱣ ᱞᱮᱱᱠᱟᱡ ᱫᱚᱠᱚ, ᱧᱟᱢᱚᱜ ᱜᱮᱭᱟ, ᱧᱟᱢ ᱫᱚ ᱾ ᱟᱫᱚ ᱦᱚᱸᱜᱼᱚᱭ ᱠᱟᱡᱟᱠ ᱮ ᱥᱤᱛ ᱼᱛᱩᱝ ᱮᱫ ᱠᱷᱟᱱ, ᱪᱮᱫ ᱞᱮᱠᱟᱛᱮᱢ ᱜᱚᱡᱮᱭᱟ ᱾ ᱟᱫᱚ, ᱢᱚᱱᱮ ᱠᱚᱫᱚ, ᱦᱩᱭᱩᱜ ᱠᱟᱱᱟ, ᱢᱤᱫ ᱜᱷᱟᱹᱲᱤ ᱥᱮᱱ ᱦᱤᱡᱩᱜ ᱦᱩᱭᱩᱜᱼᱟ ᱾ᱮᱱᱦᱚᱸ, ᱧᱮᱞ ᱟᱹᱜᱩ ᱠᱚ ᱦᱩᱭᱩᱜᱼᱟ ᱾
ᱦᱚᱻ ᱟᱫᱚ, ᱪᱷᱟᱛᱟᱨ ᱛᱮ, ᱩᱢᱩᱞ ᱠᱟᱛᱮᱜ ᱨᱮᱦᱚᱸ ᱛᱚ, ᱜᱟᱱᱚᱜ ᱜᱮᱭᱟ ᱾
ᱜᱟᱱᱚᱜ ᱜᱮᱭᱟ ᱾ ᱚᱱᱟ ᱛᱮᱜᱮ ᱞᱮ, ᱢᱚᱱᱮ ᱮᱫᱟ ᱾
ᱟᱪᱪᱷᱟ, ᱟᱯᱮ ᱱᱟᱠᱷᱟ ᱢᱟ, ᱵᱚᱞᱮ, ᱟᱯᱮ ᱱᱟᱠᱷᱟ, ᱢᱟᱢ ᱟᱯᱮ ᱱᱟᱠᱷᱟ ᱢᱟ, ᱟᱹᱰᱤᱼᱤᱼᱤᱻᱡ ᱡᱟᱹᱥᱛᱤ ᱠᱚ, ᱧᱟᱢᱚᱜ ᱜᱮᱭᱟ ᱵᱚᱞᱮ, ᱦᱟ. ᱠᱩ ᱠᱚ?
ᱧᱟᱢ ᱫᱚ ᱠᱚ, ᱧᱟᱢᱚᱜ ᱜᱮᱭᱟ ᱾ ᱡᱚᱛᱚ ᱜᱮ ᱠᱚ, ᱧᱟᱢᱚᱜ ᱜᱮᱭᱟ ᱾ ᱦᱟᱠᱩ ᱠᱚ ᱦᱚᱸ, ᱠᱟᱴᱠᱚᱢ ᱠᱚ ᱦᱚᱸ ᱠᱚ, ᱧᱟᱢᱚᱜ ᱜᱮᱭᱟ ᱾ ᱟᱨ, ᱡᱷᱤᱱᱩᱠ-ᱨᱚᱠᱚᱡ ᱠᱚ ᱦᱚᱸ ᱠᱚ, ᱧᱟᱢᱚᱜ ᱜᱮᱭᱟ ᱾
ᱟᱨ, ᱱᱩᱠᱩ, ᱢᱟᱹᱜᱽᱨᱤ ᱦᱟ. ᱠᱩ ᱦᱚᱸ ᱠᱚ, ᱧᱟᱢᱚᱜ ᱜᱮᱭᱟ ᱾ ᱵᱚᱞᱮ, ᱢᱟᱹᱜᱽᱨᱤ ᱟᱨ ᱵᱚᱣᱟᱲ ᱠᱚ ᱾
ᱦᱮᱸ! ᱩᱱᱠᱩ ᱫᱚ ᱠᱩ ᱧᱟᱢᱚᱜ ᱜᱮᱭᱟ ᱾ ᱡᱟ ᱫᱟᱜ ᱰᱩᱵᱟᱹ ᱞᱮᱠᱷᱟᱡ ᱮ, ᱩᱱ ᱥᱚᱢᱚᱭ ᱵᱳᱣᱟᱲ ᱦᱟᱠᱩ ᱠᱩ ᱦᱟᱹᱡᱩᱜ ᱜᱮᱭᱟ, ᱞᱟᱹᱴᱩ ᱞᱟᱹᱴᱩ ᱜᱮ ᱾
ᱟᱪᱪᱷᱟ! ᱛᱚ ᱰᱩᱵᱟᱹ ᱚᱠᱛᱚ ᱛᱮ, ᱱᱩᱠᱩ ᱵᱳᱣᱟᱲ ᱠᱩᱯᱮ, ᱧᱟᱢ ᱵᱟᱲᱟ ᱞᱮᱫ ᱠᱩᱣᱟ?
ᱦᱮᱸᱻ, ᱧᱟᱢ ᱵᱟᱲᱟ ᱞᱮᱫ, ᱠᱚᱣᱟ ᱠᱩ, ᱟᱞᱮ ᱫᱚ ᱵᱟᱝ? ᱮᱴᱟᱜ ᱦᱚᱲ ᱾
ᱚᱼ ᱟᱯᱮ ᱫᱚ, ᱵᱟᱯᱮ ᱪᱟᱞᱟᱣ ᱵᱟᱲᱟ, ᱞᱮᱱᱟ?
ᱟᱞᱮ ᱫᱚ, ᱵᱟᱞᱮ ᱪᱟᱞᱟᱣ ᱵᱟᱲᱟ, ᱞᱮᱱᱟ ᱾ ᱚᱱᱠᱟᱱᱟᱜ ᱜᱮ, ᱥᱟᱯᱟᱵ ᱥᱟᱯᱟᱯ ᱛᱟᱦᱮᱱ, ᱡᱟᱹᱨᱩᱲᱟ ᱵᱟᱝ? ᱩᱱᱠᱩ, ᱥᱟᱵ ᱠᱩ ᱞᱟᱹᱜᱤᱫ ᱦᱚᱸ, ᱟᱫᱚ ᱟᱞᱮ ᱢᱟ, ᱚᱱᱠᱟ ᱢᱟ ᱵᱟᱹᱱᱩᱜ ᱾
ᱛᱟ, ᱚᱱᱮ ᱦᱟᱠᱩ ᱠᱩ, ᱥᱟᱵᱚᱜ ᱠᱩ, ᱚᱱᱠᱟ ᱱᱟᱜ ᱵᱟᱹᱱᱩᱜ ᱛᱟᱯᱮᱭᱟ?
ᱚᱱᱠᱟ ᱱᱟᱜ ᱵᱟᱹᱱᱩᱜ ᱛᱟᱞᱮᱭᱟ ᱾ ᱟᱞᱮ ᱫᱚ, ᱚᱱᱮ ᱚᱱᱟ ᱛᱮ ᱜᱮ ᱾
ᱚᱻ, ᱢᱟᱱᱮ, ᱵᱟᱯᱮ ᱵᱮᱱᱟᱣ ᱟᱠᱟᱫᱼᱟ ᱥᱮ, ᱵᱟᱯᱮ ᱠᱤᱨᱤᱧ ᱟᱠᱟᱫᱼᱟ ᱥᱮ, ᱵᱟᱝ?
ᱦᱮᱸ! ᱵᱟᱞᱮ ᱠᱤᱨᱤᱧ ᱟᱠᱟᱫᱼᱟ, ᱟᱞᱮ ᱫᱚ ᱚᱱᱮ ᱚᱰᱟᱣ ᱵᱟᱲᱟᱣᱟᱜ ᱜᱮ, ᱚᱱᱟ ᱡᱷᱟᱹᱞᱤ ᱠᱩ, ᱰᱷᱚᱲᱜᱟᱜ ᱠᱩ, ᱵᱩᱨᱩᱢ ᱠᱩ, ᱚᱱᱟ ᱠᱚᱞᱮ ᱚᱰᱟᱣ ᱵᱟᱲᱟᱭ ᱜᱮᱭᱟ ᱾
ᱟᱪᱪᱟᱻᱪᱷᱟ, ᱟᱫᱚ ᱦᱟᱠᱩ ᱠᱩ ᱧᱟᱢᱚᱜ ᱠᱟᱱ ᱜᱮᱭᱟ ᱛᱚ?
ᱦᱮᱸᱻ, ᱧᱟᱢᱚᱜ ᱜᱮᱭᱟ ᱠᱩ, ᱧᱟᱢ ᱫᱚ ᱾
ᱟᱪᱪᱷᱟ, ᱛᱤᱱᱟᱹᱜ ᱜᱟᱱ ᱜᱤᱛᱤᱜ ᱠᱚ ᱚᱱᱠᱟ ᱯᱮ, ᱧᱟᱢ ᱵᱟᱲᱟ ᱟᱠᱟᱫ ᱠᱚᱣᱟ, ᱛᱤᱱᱟᱹᱜ ᱜᱟᱱ ᱠᱟᱛᱮ ᱠᱩ ᱵᱚᱞᱚ ᱵᱟᱲᱟ ᱞᱮᱱᱟ ᱾
ᱧᱟᱢ ᱵᱟᱲᱟᱜ ᱜᱮᱭᱟ ᱠᱚ, ᱵᱟᱨᱭᱟ ᱯᱮᱭᱟᱢ ᱚᱰᱟᱣ ᱞᱮᱠᱷᱟᱡ ᱫᱚ, ᱠᱮᱡᱤ ᱦᱟᱹᱵᱤᱡ ᱦᱚᱸᱠᱩ ᱧᱟᱢᱚᱜ ᱜᱮᱭᱟ ᱾ ᱠᱚᱢ ᱧᱚᱜ, ᱦᱚ ᱾ ᱮᱸᱼᱟ, ᱠᱩᱢᱵᱽᱲᱩ ᱠᱩᱣᱟ ᱠᱩ, ᱵᱟᱝ ᱚᱱᱮ ᱚᱱᱠᱟ, ᱤᱭᱟᱹ ᱾ ᱚᱰᱟᱣ ᱠᱟᱜ ᱠᱷᱟᱡ ᱮᱢ, ᱚᱠᱚᱭ ᱪᱚᱝ ᱛᱤᱱᱟᱹᱜ ᱧᱤᱫᱟᱹ ᱨᱮ ᱚᱪᱚᱭ ᱦᱚᱲ, ᱦᱚᱲ ᱜᱮ ᱮᱛᱮ ᱾
ᱟᱻᱪᱷᱟ, ᱪᱷ ᱪᱷᱟ, ᱟᱪᱪᱷᱟ ᱾ ᱦᱟᱸ ᱦᱟᱸ, ᱟᱫᱚ, ᱪᱤᱞᱤ ᱪᱤᱞᱤ ᱦᱟᱹᱠᱩ ᱠᱩ, ᱵᱚᱞᱚᱜ ᱜᱮᱭᱟ ᱠᱩ, ᱥᱮ ᱠᱚ ᱥᱟᱭᱨᱟᱜ ᱜᱮᱭᱟ‌?
ᱩᱸᱻ ᱵᱚᱞᱚᱜ ᱜᱮᱭᱟ ᱠᱩ, ᱯᱩᱴᱷᱤ ᱠᱩ ᱤᱪ ᱪᱟᱹᱜ ᱠᱩ, ᱵᱩᱢᱵᱩᱸᱡ ᱠᱩ, ᱜᱟᱹᱬᱟᱹᱭ ᱪᱚᱰᱜᱚᱡ ᱦᱚᱸ ᱾ ᱵᱷᱟᱭᱜᱳ ᱢᱤᱞᱟᱹᱣ ᱞᱮᱱ, ᱠᱷᱟᱡ ᱡᱤᱭᱟᱹᱞ ᱠᱩᱦᱚᱸ, ᱠᱩᱠᱮᱴ
ᱟᱪᱪᱷᱟ ᱟᱪᱪᱷᱟ ᱢᱟᱱᱮ, ᱢᱟᱱᱮ ᱡᱷᱚᱛᱚ ᱞᱮᱠᱟᱱ ᱦᱟᱹᱠᱩ ᱠᱩ ᱵᱚᱞᱚᱜ ᱠᱟᱱᱟ ᱥᱮ ᱵᱟᱝ?
ᱡᱚᱛᱚ ᱞᱮᱠᱟᱱ ᱦᱮ ᱚᱠᱛᱮ ᱨᱮ ᱵᱤᱧ ᱦᱚᱸᱠᱩ ᱵᱚᱞᱚᱜ ᱜᱮᱭᱟ᱾
ᱟᱪᱪᱷᱟ ᱟᱫᱚ ᱚᱱᱟ ᱫᱚᱼᱟᱸᱜ ᱚᱠᱟ ᱨᱮ ᱯᱮ ᱚᱰᱟᱣ ᱚᱱᱟ ᱫᱚ ᱦᱟᱸᱜ ᱚᱱᱟ ᱤᱭᱟᱹ ᱡᱷᱟᱹᱞᱤ ᱠᱩᱢ ᱞᱟᱹᱭ ᱠᱮᱫᱮᱜᱼᱟ ᱥᱮ ᱚᱱᱟ ᱟ ᱥᱟᱭᱨᱟ ᱠᱚ ᱱᱚᱝᱠᱟ ᱯᱴᱟᱣ ᱱᱚᱝᱠᱟ ᱡᱟᱹᱯᱟᱹᱭ ᱠᱚ ᱨᱮ ᱥᱮ ᱱᱚᱝ ᱠᱟ ᱵᱟᱹᱭᱦᱟᱹᱲ ᱠᱚ ᱨᱮ ᱦᱟᱸᱜ?
ᱤᱭᱟᱹᱨᱮ ᱠᱷᱮᱛ ᱨᱮ ᱫᱟᱜ ᱡᱚ ᱠᱷᱚᱱ ᱯᱮᱨᱮᱡᱚᱜᱼᱟ ᱵᱟᱝ ᱠᱷᱮᱛ ᱠᱚᱢᱟ ᱯᱮᱨᱮᱡᱚᱜᱼᱟ, ᱚᱱᱟ ᱠᱷᱮᱛ ᱨᱮᱜᱮ ᱞᱮ ᱚᱰᱟᱣᱟ᱾
ᱚᱰᱟᱣᱟ ᱟᱪᱪᱷᱟ ᱟᱪᱪᱷᱟ ᱴᱷᱤᱠ ᱴᱷᱤᱠ ᱢᱟᱱᱮ ᱡᱚᱠᱷᱚ ᱱᱮ ᱫᱟᱜ ᱜᱟᱭ ᱢᱟᱱᱮ ᱤᱱᱼᱤᱱᱟᱹ ᱚᱠᱛᱚ ᱜᱮ ᱢᱟᱱᱮ ᱚᱱᱟ ᱫᱚ ᱚᱰᱟᱣ ᱫᱚ ᱜᱟᱱᱚᱜᱼᱟ ᱥᱮ ᱵᱟᱝ?
ᱦᱮᱸ
ᱢᱟᱱᱮ ᱥᱤᱛᱩᱝ ᱞᱮᱠᱷᱟᱡ ᱫᱚ ᱛᱟᱯ ᱢᱟᱱᱮ ᱚᱰᱟᱣ ᱫᱚ ᱵᱟᱝ ᱜᱟᱱᱚᱜᱼᱟ ᱥᱮ ᱵᱟᱝ?
ᱵᱟᱝ ᱜᱟᱱᱚᱜᱼᱟ ᱟᱨ ᱫᱟᱜ ᱢᱟ ᱟᱸᱡᱮᱫ ᱪᱟᱵᱟᱜᱼᱟ ᱥᱮ
ᱫᱟᱜ ᱟᱸᱡᱮ ᱫᱚᱜᱼᱟ, ᱟᱪᱪᱷᱟ ᱟᱪᱪᱷᱟ ᱫᱟᱜ ᱟᱸᱡᱮᱫ ᱞᱮ ᱠᱷᱟᱱ ᱫᱚ ᱦᱟᱹᱠᱩ ᱠᱩ ᱦᱟᱹᱠᱩ ᱫᱚ ᱚᱠᱟ ᱠᱷᱚᱡ ᱠᱚ ᱦᱤᱡᱩᱜᱼᱟ, ᱥᱮ ᱵᱟᱝ ᱵᱟᱠᱚ ᱦᱮᱡ ᱫᱟᱲᱤᱭᱟᱜᱼᱟ᱾
ᱦᱩᱸ
ᱚᱸᱻ ᱟᱪᱪᱷᱟ ᱟᱪᱪᱷᱟ ᱛᱚᱻ ᱚᱱᱟ ᱥᱟᱶᱛᱮ ᱟᱨ ᱪᱮᱫ ᱠᱚᱯᱮ ᱟᱪᱷᱟ ᱦᱩᱲᱩ ᱨᱮ ᱦᱚᱸ ᱵᱟᱯᱮ ᱡᱤᱨᱟᱹᱣ ᱥᱤᱛᱩᱝ ᱟᱠᱟᱜ ᱤᱨᱥᱮ ᱵᱟᱝ? ᱛᱚ ᱟᱨ ᱪᱮᱫ ᱠᱚ ᱯᱮ ᱪᱟᱥ ᱜᱮᱭᱟ ᱦᱟᱸᱜ ᱤᱱᱠᱟ ᱫᱚ?
ᱪᱟᱥ ᱜᱮᱭᱟ ᱞᱮ ᱯᱟᱴ ᱦᱚᱸ ᱪᱟᱥ ᱵᱟᱲᱟᱣ ᱟᱠᱟᱱᱟ ᱟᱫᱚ ᱚᱱᱟ ᱫᱚ ᱱᱤᱛᱳᱜ ᱫᱚ ᱚᱱᱟ ᱜᱮᱫᱚᱜᱼᱟ ᱟᱫᱚ ᱦᱩᱲᱩ ᱨᱚᱦᱚᱭᱚᱜᱼᱟ᱾ ᱮ ᱠᱷᱟᱱ ᱫᱚ ᱠᱚ ᱦᱚᱸ᱾
ᱟᱪᱪᱷᱟ ᱟᱪᱪᱷᱟ ᱯᱟᱴ ᱤᱨ ᱠᱟᱛᱮ ᱟᱨ ᱦᱚᱸ ᱦᱩᱲᱩ ᱠᱚ ᱯᱮ ᱨᱚᱦᱚᱭᱟ ᱥᱮ ᱵᱟᱝ? ᱦᱩᱸ ᱦᱩᱸ
ᱱᱚᱛᱮ ᱡᱚᱱᱸᱰᱨᱟ ᱞᱮ ᱮᱨ ᱮᱨ ᱞᱮᱫᱟ ᱥᱮ ᱚᱱᱟ ᱚᱱᱟ ᱡᱚᱸᱰᱨᱟ ᱜᱚᱰᱟ ᱨᱮ ᱜᱮ ᱟᱨ ᱦᱚᱸ ᱱᱤᱛᱚᱜ ᱱᱟᱸᱜ ᱩᱴᱷᱟᱹᱣ ᱠᱟᱛᱮ᱾ ᱠᱟᱛᱮᱫ ᱱᱤᱛᱚᱜ ᱫᱚ ᱦᱩᱲᱩ ᱞᱮ ᱪᱟᱥᱟ ᱟᱨ ᱯᱟᱴ ᱩᱴᱷᱟᱹᱣ ᱠᱟᱛᱮᱜ ᱦᱚᱸ ᱦᱩᱲᱩ ᱞᱮ ᱪᱟᱥᱟ᱾
ᱟᱪᱪᱷᱟ ᱟᱪᱪᱷᱟ ᱾ ᱵᱩᱡᱷᱟᱹ ᱠᱟᱜ ᱢᱮ ᱵᱚᱪᱷᱚᱨ ᱛᱮ ᱵᱟᱨ ᱫᱷᱟᱣ ᱪᱟᱥᱚᱜ ᱠᱟᱱᱟ ᱥᱮ ᱪᱮᱫ ᱞᱮᱠᱟ ᱥᱮ ᱵᱟᱝ?
ᱦᱮᱸ
ᱦᱮᱸ ᱵᱚᱪᱷᱚᱨ ᱨᱮ ᱢᱤᱫ ᱫᱷᱚᱢ ᱥᱮ ᱵᱟᱨᱫᱷᱚᱢ ᱯᱮ ᱪᱟᱥ ᱜᱮᱭᱟ, ᱨᱚᱦᱚᱭ ᱜᱮ ᱾
ᱪᱮᱫ?
ᱦᱩᱲᱩ ᱫᱚ ᱦᱚᱸᱜ ᱦᱩᱲᱩ
ᱦᱩᱲᱩ ᱫᱚ ᱱᱟᱦᱟᱜ ᱢᱤᱫ ᱫᱚᱢ ᱜᱮ᱾
ᱢᱤᱜ ᱫᱚᱢ ᱜᱮ ᱾
ᱦᱮᱸ
ᱟᱪᱪᱷᱟ ᱟᱨ ᱢᱟᱱᱮ ᱚᱱᱠᱟ ᱫᱟᱜ ᱨᱮᱭᱟᱜ ᱥᱩᱵᱤᱫᱷᱟ ᱠᱚ ᱢᱮᱱᱟᱜ ᱟᱥᱮ ᱵᱟᱝ?
ᱫᱟᱜ ᱨᱮᱭᱟᱜ ᱥᱩᱵᱤᱛᱟ ᱫᱚ ᱢᱮᱱᱟᱜ ᱫᱚ ᱢᱮᱱᱟᱜ ᱜᱮᱭᱟ ᱡᱟᱹᱯᱟᱹᱭ ᱠᱚᱦᱚᱸ᱾ ᱡᱟᱹᱯᱟᱹᱭ ᱛᱮ ᱦᱚᱸ ᱫᱟᱜ ᱦᱤᱡᱩᱜ ᱜᱮᱭᱟ ᱦᱮᱸ᱾
ᱚ ᱟᱫᱚ ᱚᱱᱟ ᱫᱚ ᱡᱮᱣᱮᱫ ᱡᱷᱟᱹᱯᱤ ᱠᱟᱱ ᱛᱟᱯᱮ ᱭᱟ ᱢᱟᱱᱮ ᱨᱮ ᱛᱟᱦᱮᱸᱱᱟ ᱪᱮ
ᱜᱚᱴᱟ ᱵᱚᱪᱷᱚᱨ ᱫᱚ ᱵᱟᱝ ᱛᱟᱦᱮᱸᱱᱟ ᱱᱤᱭᱟᱹ ᱵᱟᱹᱨᱥᱟ ᱫᱤᱱ ᱜᱮ ᱛᱟᱦᱮᱸᱱᱟ ᱾
ᱢᱟᱱᱮ ᱡᱟᱹᱯᱩᱫ ᱫᱤᱱ ᱜᱮ ᱛᱟᱦᱮᱸᱱᱟ ᱥᱮ ᱵᱟᱝ ᱱᱤᱭᱟᱹ ᱟᱸᱫᱷᱮ ᱫᱚ? ᱦᱩᱸ ᱟᱨ ᱫᱚᱢ ᱞᱟᱹᱭᱫᱟ ᱡᱮ ᱵᱚᱪᱷᱚᱨ ᱨᱮ ᱵᱟᱨ ᱫᱚᱢ ᱞᱮ ᱪᱟᱥ ᱠᱮᱭᱟ ᱦᱩᱲᱩ᱾ ᱛᱚᱵᱮ ᱠᱷᱟᱱ ᱫᱚ ᱪᱮᱫ ᱚᱱᱟ ᱦᱩᱲᱩ ᱫᱚ ᱜᱷᱩᱴᱩ ᱪᱟᱥ ᱥᱮ ᱱᱚᱝᱠᱟ ᱫᱟᱜ ᱞᱟᱜᱟᱣ ᱠᱟᱛᱮᱜ ᱯᱮ ᱪᱟᱥ ᱜᱮᱭᱟ?
ᱦᱩᱲᱩ ᱢᱟ ᱢᱤᱫ ᱫᱚᱢ ᱜᱮᱞᱮ ᱪᱟᱥᱟ ᱥᱮ᱾
ᱳ ᱢᱤᱫ ᱫᱷᱟᱣ ᱜᱮ ᱟᱪᱪᱷᱟ-ᱟᱪᱪᱷᱟ ᱴᱷᱤᱠ-ᱴᱷᱤᱠ ᱟᱪᱪᱷᱟ ᱵᱤᱜᱷᱟᱹ ᱨᱮᱼᱼ
ᱟᱞᱮ ᱩᱛᱼᱼ
ᱟᱪᱪᱷᱟᱧ ᱢᱮᱱ ᱫᱟ ᱟᱸ ᱵᱷᱤᱜᱟᱹ ᱨᱮ ᱛᱤᱱᱟᱹᱜ ᱢᱚᱱ ᱠᱟᱛᱮᱜ ᱯᱮ ᱧᱟᱢ ᱫᱟ ᱦᱩᱲᱩ?
ᱫᱤᱜᱷᱟᱹ ᱨᱮ ᱛᱤᱱᱟᱹᱜ ᱜᱟᱱ ᱠᱟᱛᱮᱫ ᱛᱮ ᱥᱚᱨᱱᱚ ᱦᱩᱲᱩ ᱡᱩᱫᱤ ᱞᱮ ᱨᱚᱦᱚᱭ ᱞᱮᱠᱼᱼ ᱠᱷᱟᱱ ᱫᱚ ᱧᱟᱢ ᱜᱮᱭᱟᱞᱮ ᱧᱟᱢ ᱫᱚ᱾ ᱟᱴ ᱢᱚᱱ ᱫᱚᱥ ᱢᱚᱱ ᱵᱤᱜᱷᱟᱹ ᱨᱮ, ᱟᱫᱚ ᱚᱱᱟᱼᱼ ᱦᱮᱸ ᱟᱨ ᱮᱴᱟᱜᱟᱜ ᱫᱚ ᱠᱚᱢ ᱧᱚᱜ ᱱᱟ ᱨᱩᱱᱡᱤᱛ, ᱦᱚᱸ ᱤᱱᱠᱟ ᱜᱮ ᱧᱟᱢᱚᱜ-ᱟ᱾
ᱟᱪᱪᱷᱟ ᱵᱤᱜᱷᱟᱹ ᱨᱮ ᱟᱴ ᱢᱚᱱ ᱱᱚᱭ ᱢᱚᱱ ᱚᱱᱠᱟ ᱧᱟᱢᱚᱜ-ᱟ ᱦᱮᱸᱥᱮ ᱵᱟᱝ?
ᱦᱮᱸᱻ
ᱦᱩᱲᱜ ᱦᱩᱲᱩ ᱪᱮᱫ ᱞᱮᱠᱟ ᱫᱟᱢᱚᱜ ᱜᱮᱭᱟ ᱟᱯᱮ ᱥᱮᱜ ᱦᱟᱸᱜ?
ᱚᱦᱚᱸ ᱦᱩᱲᱩ ᱱᱷᱟᱸᱜᱼᱼ ᱦᱩᱲᱩ ᱫᱚ ᱢᱟᱱᱮ ᱦᱩᱲᱩ-ᱦᱩᱲᱩ ᱵᱤᱥᱚᱭ ᱨᱮ ᱫᱟᱢᱚᱜ-ᱟ, ᱪᱮᱫᱞᱮᱠᱟᱱ ᱦᱩᱲᱩᱢ ᱤᱫᱤᱭᱟᱢ᱾ ᱚᱱᱠᱟᱱ ᱦᱩᱲᱩ ᱜᱮ ᱡᱩᱫᱤ ᱨᱩᱱᱡᱤᱛ ᱠᱚᱢ ᱤᱫᱤᱭᱟ ᱛᱚᱵᱮ ᱠᱷᱟᱱ ᱫᱚᱼᱼ ᱟᱴᱥᱳ ᱴᱟᱠᱟ ᱢᱚᱱ ᱦᱚᱸ ᱪᱟᱞᱟᱜ ᱜᱮᱭᱟ᱾
ᱦᱩᱸ-ᱦᱩᱸ-ᱦᱩᱸ
ᱟᱨ ᱮᱴᱟᱜᱼᱟᱜ ᱦᱚᱸ ᱚᱱᱠᱟᱜᱮᱻ ᱛᱷᱳᱲᱟ ᱠᱚᱢ ᱧᱚᱜ ᱦᱚᱸᱼᱼ ᱥᱟᱲᱮ ᱥᱟᱛᱥᱚ ᱡᱟᱹᱥᱛᱤ ᱦᱟᱭᱮᱥᱴ ᱱᱚᱭᱥᱚ ᱚᱱᱠᱟ ᱪᱟᱞᱟᱣ ᱵᱟᱲᱟᱜ-ᱟ᱾ ᱦᱩᱲᱩ-ᱦᱩᱲᱩ ᱵᱤᱥᱟᱹᱭ ᱨᱮᱦᱚᱸ ᱫᱟᱢ ᱦᱚᱸ ᱚᱱᱠᱟ ᱜᱮ,
ᱢᱟᱱᱮ ᱦᱩᱲᱩ-ᱦᱩᱲᱩ ᱵᱤᱥᱟᱹᱭ ᱨᱮ ᱫᱟᱢ ᱦᱚᱸ ᱢᱟᱱᱮ ᱟᱞᱫᱟ ᱟᱞᱫᱟ ᱜᱮ ᱥᱮ ᱵᱟᱝ?
ᱦᱮᱸ-ᱦᱮᱸ-ᱦᱮᱸ ᱟᱪᱪᱷᱟ-ᱟᱪᱪᱷᱟ ᱴᱷᱤᱠ-ᱴᱷᱤᱠ ᱛᱚᱼᱼ ᱛᱚ ᱟᱯᱮ ᱤᱱᱠᱟ ᱫᱚ ᱦᱟᱸᱜ ᱦᱩᱲᱩᱼᱼ ᱟᱞᱮ ᱥᱮᱫ ᱫᱚᱼᱼ ᱤᱱᱠᱟᱹ ᱜᱮ ᱫᱟᱢᱚᱜ ᱟᱞᱮ ᱦᱚᱸ, ᱟᱸ ᱟᱴᱥᱚ ᱠᱷᱚᱱ ᱮᱦᱚᱵ ᱠᱟᱛᱮᱜ ᱢᱟᱱᱮᱻ ᱟᱹᱰᱤ ᱟᱭᱢᱟ ᱞᱮᱠᱟᱱ ᱦᱩᱲᱩ ᱛᱚ, ᱱᱤᱭᱮ ᱟᱴᱥᱚ ᱠᱷᱚᱡ ᱮᱦᱚᱵ ᱠᱟᱛᱮᱜ ᱦᱟᱡᱟᱨᱼᱼ ᱴᱟᱠᱟ ᱵᱟᱨᱚᱥᱚ ᱯᱚᱱᱫᱨᱚᱥᱚ ᱴᱟᱠᱟ ᱦᱟᱹᱵᱤᱡ ᱦᱚᱸ ᱫᱟᱢᱚᱜ ᱜᱮᱭᱟ ᱢᱟᱱᱮ ᱦᱩᱲᱩ ᱡᱟᱦᱟᱸ ᱞᱮᱠᱼᱼ ᱞᱮᱠᱟ ᱨᱩᱱᱡᱤᱛ ᱦᱩᱭᱱᱟ ᱟᱴ-ᱱᱚᱭ ᱥᱚ ᱫᱟᱢᱚᱜ-ᱟ᱾ ᱟᱸᱨ ᱛᱚ ᱚᱱᱟ ᱠᱚ ᱯᱚᱱᱫᱽᱨᱚ ᱥᱚ ᱫᱷᱟᱹᱵᱤᱡ ᱫᱟᱢᱚᱜ-ᱟ ᱚᱱᱮ ᱚᱱᱠᱟ ᱚᱱᱠᱟᱜ ᱜᱮ ᱟᱞᱮ ᱥᱮᱫ ᱦᱚᱸ ᱫᱟᱢᱚᱜ ᱠᱟᱱᱟ ᱚᱱᱠᱟᱜᱮ ᱦᱮᱸ
ᱦᱩᱸ
ᱟᱫᱚ ᱱᱤᱛ ᱦᱟᱹᱵᱤᱡ ᱛᱮ ᱛᱤᱱᱟᱹᱜ ᱜᱟᱱ ᱦᱩᱲᱩ ᱯᱮ ᱨᱚᱦᱚᱭ ᱠᱟᱜ-ᱟ ᱦᱟᱸᱜ?
ᱱᱤᱛ ᱦᱟᱹᱵᱤᱡ ᱛᱮ ᱛᱤᱱᱟᱹᱜ ᱜᱟᱱ ᱱᱚᱜ-ᱚᱭ ᱛᱮᱜ ᱫᱟᱜ ᱦᱚᱸ ᱫᱟᱜ ᱵᱟᱲᱟ ᱜᱚᱫ ᱠᱮᱫᱟᱭ ᱟᱨᱦᱚᱸᱭᱼᱼ ᱥᱤᱛᱩᱝ-ᱮᱜ ᱠᱟᱱ ᱱᱤᱛᱢᱟ ᱫᱟᱜ ᱦᱚᱸ ᱟᱸᱡᱮᱫ ᱮᱱᱟ᱾ ᱜᱷᱩᱴᱩ ᱡᱟᱭᱜᱟ ᱫᱚ ᱢᱟᱱᱮ ᱤᱱᱟᱹᱜ ᱫᱚ ᱵᱟᱞᱮ ᱪᱟᱥ ᱫᱟᱲᱮ ᱠᱟᱣᱫᱟ ᱮᱱᱦᱚᱸ ᱤᱱᱟᱹᱼᱼ ᱯᱩᱱ-ᱢᱚᱬᱮ ᱵᱤᱜᱷᱟᱹ ᱞᱮᱠᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱟᱨ ᱦᱚᱸ ᱟᱭᱢᱟ ᱯᱮ ᱨᱚᱦᱚᱭ ᱠᱟᱜᱼᱟ᱾ ᱛᱟᱦᱞᱮ ᱢᱟ ᱟᱞᱮ ᱤᱱᱝᱠᱟ ᱜᱮ ᱞᱮ ᱨᱚᱦᱚᱭ ᱟᱠᱟᱜᱼᱟ ᱢᱚᱬᱮ ᱵᱤᱜᱟᱹ ᱞᱮᱠᱟᱞ ᱞᱮ ᱨᱚᱦᱚᱭ ᱟᱠᱟᱜᱼᱟ ᱟᱫᱚ ᱱᱤᱛᱚᱜ ᱢᱟ ᱱᱚᱜᱼᱚᱭ ᱫᱟᱜ ᱟᱸᱡᱮᱫ ᱚᱜ ᱠᱟᱱᱛᱮ ᱮ ᱡᱤᱨᱟᱹᱣ ᱫᱚ ᱢᱟᱱᱮ ᱵᱟᱞᱮ ᱡᱤᱨᱟᱹᱜ ᱟ ᱟᱨ ᱴᱟᱠ ᱴᱩᱠ ᱞᱮ ᱨᱚᱦᱚᱭ ᱵᱟᱲᱟᱭ ᱫᱟᱞᱮ᱾ ᱟᱫᱚᱜᱼᱚ ᱱᱚᱝ ᱠᱟ ᱢᱟᱱᱮ ᱥᱤᱛᱩᱝ ᱫᱟᱭ ᱵᱟᱝ ᱟᱫᱚ ᱠᱟᱯ ᱫᱷᱟᱯ ᱠᱟᱯ ᱫᱷᱟᱯ ᱦᱩᱭᱩᱜ ᱠᱟᱱᱟ ᱥᱤ ᱨᱚᱦᱚᱭ ᱦᱚᱸ ᱫᱟᱜ ᱟᱸᱡᱮᱫ ᱞᱮᱱᱠᱷᱟᱡ ᱢᱟ ᱮᱱᱛᱮᱫ ᱵᱟᱠᱚ ᱨᱚᱦᱚᱭ ᱡᱩᱲᱩᱣ ᱠᱟᱱᱟ ᱚᱱᱮ ᱚᱱᱠᱟ ᱟᱨ ᱵᱟᱠᱷᱟᱡ ᱡᱩᱫᱤ ᱵᱟᱢ ᱨᱚᱦᱚᱭ ᱜᱚᱫ ᱛᱚ ᱵᱮ ᱠᱷᱟᱱ ᱫᱚ ᱫᱟᱜ ᱟᱸᱡᱮᱫ ᱞᱮ ᱠᱷᱟᱱ ᱫᱚ ᱛᱚ ᱚᱱᱟ ᱦᱟᱥᱟ ᱫᱚ ᱟᱨ ᱦᱚᱸ ᱠᱮᱴᱮᱡ ᱦᱟᱞᱟᱜ ᱠᱟᱱᱟ ᱚᱱᱮ ᱚᱱᱠᱟ ᱫᱚᱦᱲᱟ ᱛᱮ ᱟᱨ ᱦᱚᱸ ᱥᱤᱡᱚᱨ ᱟᱠᱟᱱᱟ ᱟᱪᱪᱷᱟ ᱛᱚ ᱵᱮ ᱚᱠᱛᱚ ᱠᱚ ᱦᱩᱭ ᱱᱟ ᱛᱚ ᱵᱮ ᱮᱱᱟᱹᱜ ᱜᱮᱞᱟᱝ ᱨᱚᱯᱚᱲᱟ ᱥᱮ
ᱦᱮᱸ ᱟᱪᱪᱷᱟ ᱟᱨ ᱦᱚ ᱞᱟᱝ
ᱦᱳᱭ ᱦᱳᱭ ᱦᱳᱭ ᱴᱷᱤᱠ ᱜᱮᱭᱟ ᱴᱷᱤᱠ ᱜᱮᱭᱟ᱾ ᱢᱟ ᱛᱚᱵᱮ ᱠᱟᱴᱟᱣ ᱢᱮ᱾ ᱠᱟᱴᱟᱣ ᱢᱮ᱾